ᱡᱚᱦᱟᱨ ᱜᱮ ᱜᱚᱢᱠᱮ ᱾
ᱦᱮᱸ ᱜᱚᱢᱠᱮ ᱡᱚᱦᱟᱨ ᱜᱮ ᱾ ᱛᱟᱯᱚᱨᱮ ᱛᱟᱦᱚᱞᱮ ᱪᱮᱫᱵᱤᱱ ᱪᱤᱠᱟᱹᱭᱮᱜᱼᱟ?
ᱜᱚᱝᱠᱮ ᱱᱚᱜᱼᱚᱭ ᱱᱤᱛᱚᱜ ᱦᱟᱸᱜ ᱠᱤᱸᱫᱩᱵ ᱵᱟᱲᱟ ᱠᱟᱛᱮᱫ ᱦᱟᱸᱜ, ᱡᱤᱨᱟᱹᱣ ᱟᱠᱟᱱ ᱛᱟᱦᱮᱸᱜ ᱟᱹᱞᱤᱧ ᱱᱤᱛᱚᱜ ᱫᱚ
ᱚ ᱟᱪᱪᱷᱟ, ᱛᱟᱯᱚᱨᱮ ᱦᱟᱸᱜ ᱱᱟᱯᱟᱭ ᱜᱮᱭᱟᱵᱤᱱ ᱛᱚ?
ᱦᱮᱸ ᱜᱚᱝᱠᱮ ᱟᱹᱞᱤᱧ ᱫᱚ ᱱᱟᱯᱟᱭ ᱜᱮᱭᱟ, ᱟᱵᱤᱱ ᱜᱮ ᱦᱟᱸᱜ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱱᱤᱛᱚᱜ ᱫᱚ ᱦᱟᱸᱜ ᱱᱟᱯᱟᱭ ᱜᱮ ᱾ ᱛᱟᱦᱚᱞᱮ ᱚᱱᱛᱮ ᱛᱟᱦᱚᱮ ᱫᱟᱜ ᱡᱟᱹᱲᱤ ᱠᱚᱫᱚ ᱚᱠᱟᱞᱮᱠᱟ?
ᱦᱮᱸ ᱜᱚᱝᱠᱮ ᱫᱟᱜ ᱡᱟᱹᱲᱤ ᱫᱚ ᱦᱟᱸᱜ ᱦᱩᱭᱩᱜ ᱠᱟᱱ ᱜᱮᱭᱟ ᱦᱟᱸᱜ
ᱚ ᱾ ᱟᱪᱪᱷᱟ, ᱜᱚᱢᱠᱮ ᱟᱵᱚ ᱱᱚᱣᱟ ᱡᱟᱦᱟᱸ ᱡᱮᱢᱚᱱ ᱡᱮᱢᱚᱱᱮᱢ ᱞᱟᱹᱭ ᱫᱟᱲᱮᱭᱟᱜᱼᱟ ᱡᱮᱢᱚᱱ ᱾ ᱴᱷᱤᱠ ᱴᱷᱟᱠ ᱴᱟᱭᱤᱢ ᱨᱮ ᱡᱮᱢᱚᱱ ᱵᱟᱭ ᱫᱟᱜ ᱡᱟᱹᱲᱤ ᱟᱵᱚᱱ ᱠᱟᱱᱟ ᱦᱮᱸ ᱥᱮ ᱱᱚᱣᱟ ᱨᱮᱱᱟᱜ ᱡᱮᱢᱚᱱ ᱚᱡᱮ ᱠᱚ ᱠᱤᱪᱷᱩ ᱦᱮᱱᱟᱜ ᱟᱠᱟᱫᱟ ᱡᱟᱦᱟᱸ ᱫᱚ ᱠᱟᱨᱚᱱ ᱠᱷᱟᱹᱛᱤᱨ ᱜᱮ ᱱᱚᱣᱟ ᱫᱟᱜ ᱡᱟᱹᱲᱤ ᱠᱚ ᱵᱟᱝ ᱦᱩᱭ ᱟᱵᱚᱱ ᱠᱟᱱᱟ ᱱᱚᱣᱟ ᱪᱮᱫ ᱠᱟᱨᱚᱱ ᱛᱮ ᱱᱚᱣᱟ ᱢᱟᱱᱮ ᱫᱟᱜ ᱡᱟᱹᱲᱤ ᱠᱚ ᱵᱟᱝ ᱦᱩᱭ ᱟᱵᱚᱱ ᱠᱟᱱᱟ ᱠᱟᱹᱴᱤᱡ ᱜᱚᱝᱠᱮ ᱵᱤᱱ ᱞᱟᱹᱭ ᱫᱟᱲᱮᱭᱟᱜᱼᱟ?
ᱦᱮᱸ ᱱᱚᱝᱠᱟ ᱚᱡᱮ ᱞᱟᱹᱭ ᱞᱮᱠᱷᱟᱱ ᱜᱚᱢᱠᱮ ᱟᱵᱚ ᱱᱮᱛᱟᱨ ᱢᱟ ᱱᱚᱜᱼᱚᱭ ᱡᱮ ᱱᱚᱜᱼᱚᱭ ᱫᱚᱢᱮ ᱡᱟᱦᱟᱸ ᱫᱚ ᱫᱟᱨᱮ ᱱᱟᱹᱲᱤ ᱠᱚ ᱫᱚᱢᱮ ᱵᱚ ᱢᱟᱜ ᱜᱤᱰᱤ ᱠᱟᱜ ᱠᱟᱱᱟ ᱾
ᱦᱮᱸ ᱦᱮᱸ ᱾
ᱱᱚᱜᱼᱚᱭ ᱵᱤᱨ ᱵᱩᱨᱩ ᱠᱚ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱵᱤᱨ ᱵᱩᱨᱩ ᱠᱚ ᱢᱟᱜ ᱜᱤᱰᱤ ᱠᱟᱱᱟ ᱱᱚᱜᱼᱚᱭ ᱫᱟᱨᱮ ᱱᱟᱹᱲᱤ ᱚᱵᱷᱟᱵ ᱠᱚᱛᱮ ᱜᱮ ᱫᱟᱜ ᱡᱟᱹᱲᱤ ᱫᱚᱦᱟᱜ ᱵᱟᱝ ᱦᱩᱭ ᱞᱟᱹᱜᱤᱫᱚᱜ ᱠᱟᱱᱟ ᱾
ᱟᱪᱪᱷᱟ, ᱟᱪᱪᱷᱟ ᱾ ᱟᱪᱪᱷᱟ ᱛᱟᱦᱚᱞᱮ ᱜᱚᱝᱠᱮ ᱟᱸᱜ ᱟᱵᱚ ᱫᱚ ᱟᱵᱚ ᱫᱚᱵᱚᱱ ᱵᱟᱲᱟᱭᱟ ᱡᱮ ᱱᱤᱭᱟᱹ ᱠᱚ ᱠᱟᱨᱚᱱ ᱠᱷᱟᱹᱛᱤᱨ ᱛᱮ ᱫᱟᱜ ᱡᱟᱹᱲᱤ ᱵᱟᱝ ᱦᱩᱭᱩ ᱟᱵᱚᱱ ᱠᱟᱱᱟ ᱢᱮᱱᱠᱷᱟᱱ ᱛᱟᱣ ᱨᱮᱦᱚᱸ ᱟᱵᱚ ᱪᱮᱫᱟᱜ ᱢᱟᱱᱮ ᱵᱚᱱ ᱢᱟᱜᱮᱫ ᱮᱫᱟ ᱫᱟᱨᱮ ᱫᱚ?
ᱟᱫᱚ ᱱᱚᱜᱼᱚᱭ ᱫᱟᱨᱮ ᱫᱚ ᱢᱟᱜ ᱞᱮᱠᱷᱟᱱ ᱞᱟᱹᱭ ᱜᱟᱱᱚᱜᱼᱟ ᱡᱟᱦᱟᱸ ᱫᱚ ᱧᱮᱞᱚᱜ ᱠᱟᱱᱟ ᱡᱟᱦᱟᱸ ᱫᱚ ᱠᱟᱴ ᱠᱚ ᱠᱷᱟᱹᱛᱤᱨ ᱜᱮ ᱵᱟᱹᱲᱛᱤ ᱠᱚ ᱫᱟᱨᱮ ᱠᱚ ᱟᱠᱷᱨᱤᱧ ᱮ ᱫᱟᱠᱚ ᱾
ᱦᱮᱸ
ᱟᱨ ᱱᱚᱣᱟ ᱠᱟᱴ ᱥᱟᱦᱟᱱ ᱠᱚ ᱞᱟᱹᱜᱤᱫ ᱚᱱᱟ ᱠᱚᱢᱟ ᱦᱩᱭᱩᱜ ᱠᱟᱱᱟ ᱦᱮᱸ ᱞᱟᱹᱭᱵᱤᱱ
ᱟᱨ ᱡᱮ ᱱᱤᱭᱟᱹ ᱠᱚ ᱠᱷᱟᱹᱛᱤᱨ ᱦᱚᱸᱛᱚ ᱵᱚᱱ ᱟᱹᱠᱷᱨᱤᱧ ᱫᱟ ᱡᱟᱦᱟᱸ ᱫᱚ ᱡᱮᱢᱚᱱ ᱮᱫᱮᱱᱱᱮ ᱫᱮᱥᱤᱝ ᱴᱮᱵᱤᱞ ᱥᱮ ᱠᱤᱢᱵᱟ ᱢᱮᱴᱮᱱᱮ ᱡᱟᱦᱟᱸ ᱫᱚ ᱟᱸ ᱡᱮᱢᱮᱧ ᱞᱟᱹᱭ ᱫᱟᱲᱮᱭᱟᱜᱼᱟ ᱵᱮᱰ ᱠᱚᱵᱚᱱ ᱵᱮᱱᱟᱣ ᱮᱼᱟ ᱥᱮ ᱮᱛᱚᱵ ᱠᱚᱵᱚ ᱢᱤᱫᱴᱟᱝ ᱚᱲᱟᱜ ᱨᱮᱱᱟᱜ ᱥᱤᱞᱯᱤᱝ ᱠᱚᱦᱚᱸ ᱵᱚᱱ ᱵᱮᱱᱟᱣ ᱫᱟ ᱦᱮᱸ ᱥᱮ ᱤᱱᱟᱹ ᱠᱷᱟᱹᱛᱤᱨ ᱦᱚᱸᱵᱚᱱ ᱢᱟᱸᱫᱽ ᱫᱟ ᱟᱨ ᱡᱮ ᱚᱱᱟ ᱨᱮ ᱧᱮᱞᱚᱜᱚᱜ ᱠᱟᱱᱟ ᱟᱠᱷᱤᱨᱤᱧ ᱦᱚᱸ ᱵᱚᱱ ᱟᱠᱷᱤᱨᱤᱧ ᱫᱟ ᱢᱮᱱᱠᱷᱟᱱ ᱟᱵᱚ ᱡᱩᱫᱤ ᱫᱟᱨᱤ ᱡᱩᱫᱤ ᱢᱤᱫᱴᱮᱱ ᱫᱟᱨᱤ ᱵᱚᱱ ᱢᱟᱜ ᱫᱟ ᱟᱵᱚ ᱦᱚᱸ ᱡᱩᱫᱤ ᱚᱱᱟ ᱡᱟᱭᱜᱟ ᱨᱮ ᱡᱩᱫᱤ ᱵᱟᱨᱭᱟ ᱫᱟᱨᱮ ᱵᱚᱱ ᱨᱚᱦᱚᱭᱟ ᱟᱴ ᱛᱤᱱᱟᱹᱜ ᱜᱟᱱ ᱵᱩᱜᱤ ᱠᱚᱜᱼᱟ ᱟᱨᱠᱤ
ᱦᱳᱭ ᱮᱠᱫᱚᱢ ᱫᱟᱨᱮ ᱨᱚᱦᱚᱭ ᱞᱮᱠᱷᱟᱱ ᱢᱟ ᱟᱹᱰᱤ ᱜᱮ ᱵᱩᱜᱤᱜ ᱠᱟᱱ ᱢᱮᱱᱠᱷᱟᱱ ᱜᱚᱢᱠᱮ ᱱᱚᱜᱼᱚᱭ ᱡᱮ ᱫᱟᱨᱮ ᱢᱟ ᱠᱚ ᱢᱟᱜ ᱜᱤᱰᱤᱭ ᱫᱟ ᱮᱠᱷᱟᱱ ᱫᱟᱨᱮ ᱫᱚ ᱵᱟᱠᱚ ᱨᱚᱦᱚᱭ ᱞᱟᱹᱜᱤᱫᱚᱜ ᱠᱟᱱᱟ ᱵᱟᱝ
ᱦᱚᱭ ᱦᱚᱭ
ᱱᱚᱜᱼᱚᱭ ᱡᱩᱫᱤ ᱵᱚ ᱨᱚᱦᱚᱭ ᱠᱷᱟᱱ ᱱᱚᱣᱟ ᱢᱟ ᱟᱹᱰᱤ ᱜᱮ ᱟᱵᱚᱣᱟᱜ ᱞᱟᱭᱚᱝ ᱯᱚᱠᱠᱷᱮ ᱫᱚ ᱟᱹᱰᱤ ᱜᱮ ᱱᱟᱯᱟᱭᱚᱜᱼᱟ
ᱦᱟᱸ ᱦᱟᱸ ᱦᱟᱸ ᱡᱟᱦᱟᱸ ᱫᱚ ᱠᱟᱹᱡ ᱵᱩᱜᱤᱜ ᱟᱨ ᱦᱮᱸ ᱥᱮ ᱵᱟᱝ?
ᱦᱳᱭ ᱦᱳᱭ ᱮᱠᱫᱚᱢ
ᱟᱫᱚ ᱮᱠᱪᱩᱞᱤ ᱫᱟᱨᱮ ᱵᱚᱱ ᱢᱟᱜ ᱫᱟ ᱢᱮᱱᱠᱷᱟᱱ ᱟᱵᱚ ᱫᱚ ᱚᱱᱟᱨᱮ ᱡᱩᱫᱤ ᱟᱵᱚ ᱫᱟᱨᱮ ᱵᱚᱱ ᱨᱚᱦᱚᱭᱟ ᱢᱟᱜ ᱠᱟᱛᱮᱫ ᱛᱟᱦᱚᱞᱮ ᱠᱷᱟᱱ ᱫᱚ ᱟᱹᱰᱤ ᱱᱟᱯᱟᱭᱚᱜᱼᱟ ᱦᱮᱸ ᱥᱮ
ᱦᱳᱭ ᱜᱚᱝᱠᱮ ᱮᱠᱫᱚᱢ ᱟᱹᱰᱤ ᱱᱟᱯᱟᱭᱚᱜ-ᱟ
ᱡᱟᱦᱟᱸ ᱫᱚ ᱱᱚᱣᱟ ᱠᱚ ᱵᱟᱝ ᱧᱮᱞᱚᱜᱚᱜ ᱠᱟᱱᱟ ᱡᱮ ᱱᱚᱣᱟ ᱟᱪᱪᱷᱟ ᱱᱚᱣᱟ ᱵᱟᱝ ᱧᱮᱞ ᱨᱮᱱᱟᱜ ᱠᱟᱨᱚᱱ ᱫᱚ ᱦᱳᱭᱛᱳ ᱟᱸ ᱢᱟᱱᱮ ᱟᱵᱚ ᱦᱚ ᱠᱤᱱᱛᱩ ᱱᱩᱠᱩ ᱡᱟᱦᱟᱸᱭ ᱠᱚ ᱢᱟᱜ ᱮᱫ ᱛᱟᱵᱚᱱᱟ ᱫᱟᱨᱮ ᱠᱚ ᱛᱟᱦᱞᱮ ᱱᱩᱠᱩ ᱢᱟᱱᱮ ᱟᱵᱚ ᱵᱚᱱ ᱵᱩᱡᱷᱟᱹᱣ ᱠᱚᱣᱟ ᱡᱮ ᱟᱞᱚᱵᱚᱱ ᱢᱟᱜᱽ ᱢᱟ ᱱᱚᱣᱟ ᱫᱚ ᱠᱷᱟᱨᱟᱯᱟ ᱦᱮᱸ ᱥᱮ ᱵᱟᱝ?
ᱦᱳᱭ ᱦᱳᱭ ᱮᱠᱫᱚᱢ ᱟᱨ ᱡᱩᱫᱤ ᱵᱚᱱ ᱢᱟᱠᱷ ᱠᱷᱟᱱ ᱫᱚ ᱫᱟᱨᱮ ᱟᱜᱮ ᱨᱚᱦᱚᱭ ᱦᱩᱭᱩᱜᱼᱟ ᱛᱟᱯᱚᱨ ᱢᱟᱠᱷ ᱛᱟᱵᱚᱱ ᱯᱮ
ᱦᱚᱭ ᱦᱚᱭ
ᱛᱟᱦᱚᱞᱮ ᱠᱷᱟᱱ ᱟᱹᱰᱤ ᱦᱳᱭ ᱛᱟᱯ ᱦᱚᱭ ᱟᱹᱰᱤ ᱵᱮᱥᱚᱜᱼᱟ ᱵᱟᱠᱷᱟᱱ ᱫᱚ ᱛᱟᱯ ᱵᱟᱵᱚ ᱢᱟᱜ ᱦᱚᱪᱚᱣ ᱠᱚᱣᱟ ᱦᱟᱸᱜ ᱫᱟᱨᱮ
ᱟᱨ ᱛᱚᱵᱮ ᱦᱚᱸᱜᱼᱚᱭ ᱡᱮ ᱫᱷᱩᱥᱟᱹᱣ ᱨᱮᱱᱟᱜ ᱚᱡᱮ ᱫᱚ ᱡᱮᱢᱚᱱ ᱠᱚ ᱧᱮᱞᱚᱜ ᱠᱟᱱᱟᱹ ᱵᱟᱡᱟᱨ ᱥᱚᱦᱚᱨ ᱠᱚᱨᱮ ᱡᱮᱢᱚᱱ ᱟᱵᱚᱨᱡᱚᱱᱟ ᱠᱚ ᱟᱹᱛᱷᱟᱹᱲᱤ ᱠᱚᱵᱚᱱ ᱜᱤᱰᱤ ᱠᱟᱜ ᱠᱟᱱᱟ ᱦᱮᱸ ᱥᱮ ᱵᱟᱝ?
ᱦᱳᱭ ᱮᱠᱫᱚᱢ
ᱦᱮᱸ ᱥᱮᱭᱟᱜ ᱠᱟᱱᱟ ᱥᱮ ᱚᱱᱟ ᱠᱚᱛᱮ ᱫᱷᱩᱥᱟᱹᱜ ᱠᱟᱱᱟ ᱦᱟᱥᱟ ᱛᱟᱯᱚᱨᱮ ᱟᱨ ᱡᱟᱦᱟᱸ ᱫᱚᱵᱚᱱ ᱞᱟᱹᱭ ᱫᱟᱲᱮᱭᱟᱜᱼᱟ ᱮᱸ ᱦᱚᱜᱼᱚᱭ ᱡᱮ ᱮᱸ ᱪᱮᱫ ᱠᱚ ᱞᱟᱹᱭᱟ ᱡᱟᱦᱟᱸ ᱫᱚ ᱠᱟᱨᱠᱷᱟᱱᱟ ᱠᱚ ᱦᱮᱱᱟᱜ ᱠᱟᱫᱟ ᱵᱚᱲᱚ ᱵᱚᱲᱚ ᱠᱟᱨᱠᱷᱟᱱᱟ ᱠᱷᱚᱱᱟᱜ ᱦᱚᱸ ᱢᱤᱫᱴᱮᱱ ᱫᱷᱩᱶᱟᱹ ᱩᱰᱩᱠ ᱟᱠᱟᱱᱟ ᱚᱱᱟ ᱠᱚᱛᱮ ᱦᱚᱸ ᱢᱤᱫᱴᱮᱱ ᱮᱸ ᱡᱟᱦᱟᱸ ᱫᱚ ᱵᱟᱹᱲᱤᱡ ᱤᱭᱟᱹ ᱦᱤᱡᱩᱜ ᱠᱟᱱᱟ ᱟᱨᱠᱤ ᱚᱱᱟ ᱠᱷᱟᱹᱛᱤᱨ ᱦᱚᱸ ᱵᱟᱹᱲᱤᱡ ᱚᱱᱟ ᱵᱟᱹᱲᱤᱡ ᱚᱨᱥᱚᱝᱴᱟᱭ ᱦᱤᱡᱩᱜ ᱠᱟᱱᱟ ᱚᱱᱟ ᱠᱷᱚᱱᱟᱜ ᱜᱤ ᱦᱳᱭ ᱦᱳᱭ ᱯᱟᱲᱟᱜ ᱠᱟᱱᱟ ᱱᱤᱭᱟᱹ ᱠᱚ ᱠᱟᱨᱚᱱ ᱠᱷᱟᱹᱛᱤᱨ ᱜᱮ ᱦᱳᱭᱛᱳ ᱟᱵᱚ ᱵᱟ ᱵᱟᱭ ᱫᱟᱜ ᱡᱟᱹᱲᱤ ᱵᱚᱱᱟ ᱵᱟᱠᱷᱟᱡ ᱱᱤᱛᱚᱜ ᱢᱟᱹᱱᱢᱤ ᱠᱚ ᱞᱟᱹᱭᱟ ᱡᱮ ᱪᱟᱸᱫᱩ ᱵᱚᱸᱜᱟ ᱜᱮ ᱵᱟᱭ ᱫᱟᱜ ᱡᱟᱹᱲᱤᱭᱫᱟ ᱡᱮ ᱪᱮᱫ ᱠᱷᱟᱹᱛᱤᱨ ᱛᱮ ᱱᱚᱣᱟ ᱵᱟᱝ ᱫᱟᱜ ᱡᱟᱲᱤ ᱠᱟᱱᱟ ᱦᱚᱭᱛᱳ ᱱᱚᱣᱟ ᱫᱚ ᱢᱤᱫᱴᱮᱱ ᱟᱵᱚ ᱥᱤᱠᱠᱷᱤᱛᱚ ᱥᱮ ᱡᱟᱦᱟᱸ ᱚᱞ ᱯᱟᱲᱦᱟᱣ ᱯᱟᱹᱴᱷᱩᱣᱟᱹ ᱠᱚᱜᱮ ᱵᱚᱱ ᱞᱟᱹᱭ ᱫᱟᱲᱮᱭᱟᱜᱼᱟ ᱡᱮᱢᱚᱱ ᱟᱵᱚ ᱫᱚᱵᱚᱱ ᱵᱟᱲᱟᱭ ᱟᱠᱟᱫᱼᱟ ᱥᱮ ᱚᱞ ᱠᱟᱜ ᱟᱵᱚᱱ ᱡᱮ ᱱᱚᱣᱟ ᱫᱚ ᱱᱤᱭᱟᱹ ᱠᱟᱨᱚᱱ ᱠᱷᱟᱹᱛᱤᱨ ᱵᱟᱝ ᱦᱩᱭᱩᱜ ᱠᱟᱱᱟ ᱢᱮᱱᱠᱷᱟᱱ ᱩᱱᱠᱩ ᱵᱩᱡᱷᱟᱹᱣ ᱨᱮᱦᱚᱸ ᱡᱩᱫᱤᱢ ᱪᱟᱞᱟᱜᱼᱟ ᱠᱚ ᱞᱟᱹᱭᱟ ᱡᱮ ᱱᱩᱭ ᱫᱚ ᱠᱤᱪᱷᱩ ᱜᱮᱞᱟᱭ ᱚᱞ ᱯᱟᱲᱦᱟᱣ ᱮᱱᱛᱮ ᱵᱤᱥᱟᱞ ᱥᱤᱠᱠᱷᱤᱛᱚ ᱵᱮᱱᱟᱣ ᱮᱱᱛᱮ ᱤᱧ ᱵᱩᱡᱷᱟᱹᱣ ᱦᱮᱡ ᱟᱠᱟᱱᱟ ᱢᱮᱱᱠᱷᱟᱱ ᱤᱱᱠᱩ ᱦᱚᱸ ᱠᱚ ᱞᱟᱹᱭ ᱜᱮᱭᱟ ᱦᱮᱸ ᱥᱮ ᱵᱟᱝ?
ᱦᱳᱭ ᱜᱚᱢᱠᱮ ᱮᱠᱫᱚᱢ
ᱦᱮᱸ ᱛᱟᱦᱚᱞᱮ ᱟᱵᱚ ᱱᱚᱣᱟ ᱡᱮ ᱡᱚᱛ ᱡᱚᱛᱚ ᱦᱚᱲ ᱢᱤᱫ ᱠᱟᱛᱮᱫ ᱩᱱᱠᱩ ᱵᱚᱱ ᱵᱩᱡᱷᱟᱹᱣ ᱠᱚᱢᱟ ᱠᱤ ᱵᱷᱟᱜᱤᱭᱟ ᱟᱨᱠᱤ ᱡᱟᱦᱟᱸ ᱫᱚ
ᱮᱠᱫᱚᱢ ᱱᱚᱜᱼᱚᱭ ᱡᱮ ᱱᱚᱣᱟ ᱠᱚ ᱞᱟᱭᱚᱝ ᱵᱟᱹᱲᱤᱡ ᱠᱷᱟᱹᱛᱤᱨ ᱜᱮ ᱱᱚᱜᱼᱚᱭ ᱡᱮ ᱟᱵᱚ ᱦᱚᱭ ᱫᱟᱜ ᱡᱟᱹᱲᱤ ᱠᱚ ᱵᱟᱝ ᱦᱩᱭᱩᱜ ᱠᱟᱱᱟ ᱴᱷᱤᱠ ᱴᱟᱭᱤᱢ ᱨᱮ ᱚᱠᱟ ᱵᱚᱱ ᱫᱷᱩᱛᱟᱹᱣᱮᱫᱟ ᱵᱟ ᱞᱚᱡ ᱠᱟᱨᱠᱷᱟᱱᱟ ᱨᱮᱱᱟᱜ ᱫᱷᱩᱣᱟᱹ ᱠᱷᱟᱹᱛᱤᱨ ᱛᱮ ᱢᱟᱱᱮ ᱱᱚᱣᱟ ᱞᱚᱭᱚᱝ ᱨᱮ ᱟᱹᱰᱤ ᱜᱮ ᱢᱟᱱᱮ ᱵᱟᱹᱲᱤᱡ ᱚᱨ ᱠᱚ ᱯᱟᱲᱟᱜ ᱠᱟᱱᱟ ᱡᱟᱦᱟᱸ ᱫᱚ ᱚᱱᱟ ᱠᱷᱟᱹᱛᱤᱨ ᱴᱷᱤᱠ ᱟᱭᱟᱜ ᱚᱠᱛᱚᱨᱮ ᱴᱷᱤᱠ ᱫᱟᱜ ᱡᱟᱹᱲᱤ ᱵᱟᱭ ᱟᱹᱜᱩ ᱫᱟᱲᱮᱭᱟᱜ ᱠᱟᱱᱟ
ᱮᱠᱫᱚᱢ ᱮᱠᱫᱚᱢ ᱱᱚᱣᱟ ᱠᱚ ᱡᱟᱛᱮ ᱡᱮᱢᱚᱱ ᱟᱞᱚ ᱦᱩᱭᱩᱜ ᱢᱟ ᱱᱚᱣᱟ ᱠᱚ ᱟᱵᱚ ᱵᱚᱱ ᱩᱭᱦᱟᱹᱨ
ᱚᱱᱟ ᱚᱱᱟ ᱠᱟᱨᱠᱷᱟᱱᱟ ᱠᱷᱚᱱ ᱡᱟᱦᱟᱸ ᱫᱚ ᱫᱟᱜ, ᱫᱟᱜ ᱠᱚ ᱩᱰᱩᱝᱚᱜ ᱠᱟᱱ ᱫᱚ ᱥᱮᱭᱟ ᱱᱚᱝᱨᱟ ᱫᱟᱜ ᱚᱱᱟ ᱛᱮᱦᱚᱸ ᱫᱟᱜ ᱨᱮ ᱚᱨᱥᱚᱝ ᱯᱟᱲᱟᱜ ᱠᱟᱱᱟ ᱱᱚᱜ-ᱚᱭ ᱫᱟᱜ ᱡᱩᱫᱤ ᱵᱷᱟᱜᱮ ᱛᱟᱦᱮᱱᱟ ᱛᱟᱨᱯᱚᱨ ᱱᱚᱣᱟ ᱫᱟᱜ ᱡᱟᱦᱟᱸ ᱫᱚ ᱵᱮᱲᱟ ᱛᱟᱨᱟᱥ ᱛᱮ ᱵᱷᱟᱵᱽ ᱠᱟᱛᱮᱫ ᱪᱮᱛᱟᱱ ᱥᱮᱫ ᱨᱟᱠᱟᱵᱼᱟ ᱟᱵᱚ ᱚᱞᱚᱜ ᱯᱟᱲᱦᱟᱜ ᱵᱟᱲᱟᱭ ᱠᱟᱱᱟ ᱛᱟᱨᱯᱚᱨ ᱛᱚ ᱚᱱᱟ ᱠᱚᱜᱮ ᱫᱟᱜ ᱡᱟᱹᱲᱤ ᱠᱟᱛᱮ ᱧᱩᱨ ᱟᱵᱚᱱᱟ ᱢᱮᱱᱠᱷᱟᱱ ᱱᱚᱜ-ᱚᱭ ᱡᱮ ᱫᱟᱜ ᱠᱚ ᱡᱚᱠᱷᱚᱱ ᱵᱟᱹᱲᱤᱡᱚᱜ ᱠᱟᱱᱟ ᱟᱫᱚ ᱚᱱᱟ ᱫᱟᱜ ᱴᱷᱤᱠ ᱴᱷᱟᱠ ᱟᱫᱚ ᱵᱟᱭ ᱵᱟᱥᱯᱚ ᱫᱟᱲᱮᱭᱟᱜ ᱠᱟᱱᱟ
ᱡᱟᱦᱟᱸ ᱫᱚ ᱴᱟᱭᱤᱢ ᱨᱮ ᱵᱟᱭ ᱦᱩ ᱟᱵᱚᱱ ᱠᱟᱱᱟ
ᱚᱱᱟ ᱠᱷᱟᱹᱛᱤᱨ ᱫᱟᱜ ᱫᱟᱜ ᱴᱷᱤᱠ ᱴᱷᱟᱠ ᱴᱟᱭᱤᱢ ᱨᱮ ᱫᱟᱜ ᱡᱟᱹᱲᱤ ᱵᱟᱝ ᱦᱩᱭᱟᱵᱚᱱ ᱠᱟᱱᱟ ᱟᱵᱚ ᱫᱚ
ᱦᱳᱭ ᱦᱳᱭ ᱡᱟᱦᱟᱸ ᱠᱷᱟᱹᱛᱤᱨ ᱛᱮ ᱟᱵᱚ ᱦᱚᱸᱜ-ᱚᱭ ᱞᱚᱝ ᱠᱚ ᱵᱟᱹᱲᱤᱡ ᱟᱠᱟᱱᱟ ᱟᱹᱰᱤ ᱜᱟᱱ ᱜᱮ ᱦᱮᱸ ᱥᱮ
ᱦᱳᱭ ᱦᱳᱭ ᱜᱚᱢᱠᱮ ᱮᱠᱫᱚᱢ
ᱮᱠᱪᱚᱞᱤ ᱱᱚᱣᱟ ᱫᱚ ᱟᱵᱚᱜᱮ ᱵᱷᱩᱞ ᱛᱟᱵᱩᱱ ᱥᱮ ᱟᱵᱚᱜᱮ ᱱᱚᱣᱟ ᱵᱟᱲᱟᱭ ᱞᱟᱹᱠᱛᱤ ᱠᱟᱱ ᱛᱟᱵᱚᱱᱟ ᱦᱮᱸ ᱥᱮ ᱵᱟᱝ ᱡᱮ ᱱᱚᱣᱟ ᱠᱚ ᱡᱮᱢᱚᱱ ᱡᱟᱛᱮ ᱡᱮᱢᱚᱱ ᱟᱞᱚ ᱦᱩᱭᱩᱜ ᱢᱟ ᱦᱮᱸ ᱥᱮ
ᱱᱚᱣᱟ ᱫᱚ ᱟᱵᱚᱣᱟᱜ ᱜᱮ ᱦᱟᱸᱜ ᱫᱟᱭᱤᱛᱛᱚ ᱠᱟᱱ ᱛᱟᱵᱚᱣᱟ ᱡᱮ ᱱᱚᱣᱟ ᱫᱚ ᱵᱟᱵᱚ ᱠᱚᱨᱟᱣ ᱠᱮ ᱵᱟᱵᱚ ᱞᱟᱭᱚᱝ ᱵᱚ ᱵᱟᱹᱲᱤᱡ ᱠᱮᱭᱟ ᱛᱟᱦᱚᱞᱮ ᱠᱷᱟᱱ ᱴᱷᱤᱠ ᱚᱠᱛᱚ ᱨᱮ ᱫᱟᱜ ᱡᱟᱹᱲᱤᱭᱵᱚᱱᱟᱭ ᱟᱨ ᱱᱚᱝᱠᱟ ᱫᱤ ᱫᱟᱜ ᱡᱟᱹᱲᱤ ᱴᱷᱤᱠ ᱚᱠᱛᱚ ᱨᱮ ᱵᱟᱭ ᱫᱟᱜ ᱡᱟᱹᱲᱤ ᱟᱵᱚᱱ ᱛᱟᱦᱞᱮ ᱟᱵᱚ ᱪᱟᱥᱵᱟᱥ ᱛᱮᱦᱚᱸ ᱟᱹᱰᱤ ᱮᱴᱠᱮᱴᱚᱬᱮ ᱧᱮᱞ ᱫᱟᱲᱮᱜ-ᱟᱭ
ᱮᱠᱫᱚᱢ ᱮᱠᱫᱚᱢ ᱡᱟᱦᱟᱸᱛᱮ ᱟᱵᱚᱣᱟᱜ ᱡᱮᱢᱚᱱ ᱜᱚᱢᱠᱮ ᱟᱨᱚ ᱡᱮᱢᱚᱱ ᱱᱮᱛᱟᱨ ᱪᱟᱥ ᱨᱮ ᱧᱮᱞ ᱠᱟᱜ ᱜᱮᱭᱟᱢ ᱛᱚ ᱡᱮ ᱦᱩᱲᱩ ᱨᱚᱦᱚᱭ ᱠᱟᱛᱮᱜ ᱡᱮᱢᱚᱱ ᱦᱟᱥᱟ ᱠᱚ ᱯᱟᱲᱟᱣᱚᱜ ᱠᱟᱱᱟ ᱦᱟᱥᱟ ᱨᱮᱱᱟᱜ ᱯᱟᱲᱟᱜ ᱨᱮᱱᱟᱜ ᱠᱟᱨᱚᱱᱮᱢ ᱞᱟᱹᱭ ᱫᱟᱲᱮᱭᱟᱜ-ᱟ?
ᱚᱱᱟ ᱦᱟᱥᱟ ᱯᱟᱲᱟᱜ ᱨᱮᱱᱟᱜ ᱠᱟᱨᱚᱱ ᱫᱚ ᱦᱟᱸᱜ ᱛᱚ ᱞᱟᱹᱭ ᱞᱮᱠᱷᱟᱱ ᱡᱟᱦᱟᱸ ᱫᱚ ᱦᱚᱜ-ᱚᱭ ᱵᱟᱹᱲᱛᱤ ᱠᱟᱛᱮ ᱱᱚᱜ-ᱚᱭ ᱡᱟᱦᱟᱸ ᱫᱚ ᱥᱟᱨ ᱠᱚ ᱮᱢᱚᱜᱚᱜ ᱠᱟᱱᱟ ᱚᱱᱟ ᱠᱟᱨᱚᱱ ᱠᱚᱛᱮ ᱜᱮ ᱵᱟᱹᱲᱛᱤ ᱫᱚ ᱦᱟᱥᱟ ᱤᱭᱟᱹᱜ ᱠᱟᱱ ᱛᱟᱵᱚᱱᱟ
ᱦᱟᱸ ᱦᱟᱸ ᱦᱩᱸ ᱮᱠᱫᱚᱢ ᱴᱷᱤᱠ ᱠᱚ ᱴᱷᱤᱠ ᱠᱟᱛᱷᱟᱢ ᱞᱟᱹᱭᱠᱤᱫᱟ ᱜᱚᱢᱠᱮ ᱡᱟᱦᱟᱸ ᱫᱚ ᱱᱚᱣᱟ ᱠᱷᱟᱹᱛᱤᱨ ᱜᱮ ᱱᱚᱣᱟ ᱫᱚ ᱦᱟᱸᱜ ᱚᱱᱠᱟᱜ ᱠᱟᱱ ᱛᱟᱵᱳᱱᱟ ᱟᱨ ᱡᱮ ᱡᱟᱹᱥᱛᱤ ᱥᱟᱨ ᱵᱚᱱ ᱮᱢᱟᱜ ᱠᱟᱱᱟ ᱦᱚᱭᱛᱚ ᱡᱟᱦᱟᱸ ᱡᱟᱦᱟᱸ ᱯᱚᱨᱤᱢᱟᱱ ᱥᱟᱨ ᱮᱢ ᱦᱭᱛᱳ ᱦᱟᱞᱠᱟ ᱫᱚ ᱴᱷᱤᱠ ᱜᱮᱭᱟ ᱢᱟᱱᱮ ᱟᱵᱚ ᱫᱚ ᱟᱹᱰᱤ ᱡᱟᱹᱥᱛᱤ ᱛᱤ ᱧᱚᱜ ᱵᱚᱱ ᱮᱢᱟᱜ ᱠᱟᱱᱟ ᱵᱤᱥᱤ ᱧᱚᱜ ᱟᱨᱠᱤ ᱦᱮᱸᱥᱮ ᱡᱟᱦᱟᱸ ᱫᱚ ᱩᱱᱤᱭᱟᱜ ᱥᱟᱦᱟᱣ ᱫᱟᱲᱮ ᱵᱟᱹᱱᱩᱜ ᱛᱟᱭᱟ ᱛᱚ ᱩᱱᱟᱹᱜ ᱜᱟᱱ ᱥᱟᱨ ᱵᱚᱱ ᱮᱢᱟᱜ
ᱥᱟᱦᱟᱣ ᱫᱟᱲᱮ ᱵᱟᱹᱱᱩᱜ ᱛᱟᱭᱟ ᱚᱱᱟ ᱵᱟᱹᱲᱛᱤ ᱠᱷᱟᱹᱛᱤᱨ ᱜᱮ ᱚᱱᱟ ᱦᱟᱥᱟ ᱫᱚ ᱚᱛ ᱠᱚ ᱯᱟᱲᱟᱜᱚᱜ ᱠᱟᱱᱟ ᱵᱟᱹᱲᱛᱤ
ᱮᱠᱫᱚᱢ ᱮᱠᱫᱚᱢ ᱚᱛᱷᱚᱪᱚ ᱟᱵᱚ ᱱᱚᱣᱟ ᱦᱚᱸᱵᱚᱱ ᱵᱩᱡᱷᱟᱹᱣ ᱫᱟᱲᱮᱭᱟᱜ ᱠᱟᱱᱟ ᱢᱮᱱᱠᱷᱟᱱ ᱟᱵᱚ ᱱᱚᱶᱟ ᱦᱟᱸᱜ ᱵᱟᱵᱚᱱ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱢᱟᱱᱮ ᱵᱟᱝ ᱵᱩᱜᱤᱭᱟ ᱢᱮᱱᱛᱮ
ᱟᱫᱚ ᱠᱟᱛᱷᱟ ᱜᱚᱝᱠᱮ ᱮᱠᱷᱟᱱ ᱱᱚᱣᱟ ᱫᱚ ᱵᱟᱝ ᱵᱩᱜᱤᱭᱟ ᱵᱟᱰᱟᱭ ᱠᱟᱛᱮᱫ ᱜᱮ ᱱᱩᱠᱩ ᱢᱟᱹᱱᱢᱤ ᱫᱚ ᱡᱟᱦᱟᱸ ᱫᱚ ᱟᱠᱚᱣᱟᱜ ᱪᱟᱥ ᱵᱟᱲᱛᱤ ᱯᱷᱚᱥᱚᱞ ᱠᱷᱟᱹᱛᱤᱨ ᱛᱮ ᱵᱟᱲᱛᱤ ᱥᱟᱨ ᱠᱚ ᱮᱢᱮᱫ ᱠᱷᱟᱹᱛᱤᱨ ᱛᱮ ᱱᱚᱜ-ᱚᱭ ᱩᱱᱠᱩ ᱫᱚ ᱞᱟᱹᱭᱟᱠᱚᱣᱟ ᱵᱟᱹᱲᱛᱤ ᱥᱟᱨᱤᱧ ᱮᱢ ᱞᱮᱠᱷᱟᱱ ᱤᱧᱟᱹᱜ ᱵᱟᱹᱲᱛᱤ ᱵᱟᱹᱲᱛᱤ ᱯᱷᱚᱥᱚᱞ ᱦᱩᱭᱩᱜ ᱛᱤᱧᱟᱹ ᱢᱮᱱᱠᱷᱟᱱ ᱩᱱᱠᱩ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱵᱟᱹᱲ ᱵᱟᱹᱲᱛᱤ ᱥᱟᱨ ᱮᱢᱟᱹᱛᱤᱨ ᱤᱧᱟᱹᱜ ᱦᱟᱥᱟ ᱡᱮ ᱵᱟᱹᱲᱤᱡᱚᱜ ᱠᱟᱱ ᱛᱤᱧᱟᱹ ᱟᱫᱚ ᱡᱮ ᱱᱚᱶᱟ ᱦᱟᱥᱟ ᱨᱮ ᱪᱟᱥ ᱵᱟᱝ ᱦᱩᱭᱩᱜ ᱛᱟᱭᱟ ᱩᱱᱠᱩ ᱫᱚ ᱵᱟᱠᱚ ᱵᱩᱡᱷᱟᱹᱣ ᱫᱟᱲᱮᱭᱟᱜ ᱠᱟᱱᱟ
ᱟᱵᱚ ᱛᱟᱦᱚᱞᱮ ᱩᱱᱠᱩ ᱚᱠᱟ ᱞᱮᱠᱟ ᱨᱮᱵᱚᱱ ᱵᱩᱡᱷᱟᱹᱣ ᱞᱮᱠᱚ ᱠᱷᱟᱱ ᱩᱱᱠᱩ ᱠᱚ ᱵᱩᱡᱷᱟᱹᱜ-ᱟ? ᱱᱚᱶᱟᱫᱚ ᱩᱱᱠᱩ ᱠᱚ ᱵᱩᱡᱷᱟᱹᱣ ᱫᱟᱲᱮᱜ-ᱟ
ᱟᱫᱚ ᱱᱩᱠᱩ ᱵᱩᱡᱷᱟᱹᱣ ᱠᱚᱨᱛᱮ ᱜᱮᱞᱚ ᱡᱟᱦᱟᱸ ᱫᱚ ᱜᱚᱝᱠᱮ ᱟᱫᱚ ᱱᱚᱣᱟ ᱫᱚ ᱢᱤᱫᱴᱟᱝ ᱡᱟᱦᱟᱸ ᱤᱭᱟᱹ ᱞᱮᱠᱟ ᱥᱮᱢᱤᱱᱟᱨ ᱞᱮᱠᱟ ᱢᱤᱫᱴᱟᱱ ᱫᱚᱦᱚᱭ ᱦᱩᱭᱩᱜ-ᱟ ᱠᱷᱟᱱ ᱜᱚᱝᱠᱮ ᱱᱚᱣᱟ ᱮᱠᱞᱟ ᱨᱮᱛᱚ ᱥᱮᱢᱤᱱᱟᱨ ᱫᱚᱦᱚ ᱞᱮᱠᱷᱟᱱ ᱵᱟᱝ ᱜᱟᱱᱚᱜ-ᱟ ᱵᱟᱠᱷᱟᱱ ᱞᱟᱹᱭᱟᱠᱚ ᱦᱟᱸᱜ ᱡᱮ ᱵᱟᱹᱲᱛᱤ ᱚᱞᱚᱜ ᱯᱟᱲᱦᱟᱣ ᱠᱟᱱᱛᱮ ᱱᱩᱭ ᱵᱟᱹᱲᱛᱤ ᱵᱩᱡᱷᱟᱹᱣ ᱟᱠᱟᱫ ᱛᱮ ᱵᱮᱥᱤ ᱵᱮᱥᱤ ᱠᱟᱛ ᱾ ᱛᱷᱟᱭ ᱞᱟᱹᱭ ᱟᱠᱟᱜᱼᱟ ᱚᱱᱠᱟ ᱠᱚ ᱞᱟᱹᱭᱟ ᱚᱱᱟᱛᱮ ᱱᱚᱣᱟ ᱫᱚ ᱛᱟ ᱦᱳᱭ ᱱᱚᱣᱟ ᱫᱚ ᱥᱚᱨᱠᱟᱨᱤ ᱯᱟᱦᱟᱴᱟ ᱥᱮᱫ ᱠᱷᱚᱱᱟᱜ ᱡᱩᱫᱤ ᱚᱱᱠᱟᱱᱟᱜ ᱠᱚ ᱫᱚᱦᱚᱭ ᱢᱟ ᱾ ᱛᱟᱦᱚᱞᱮ ᱠᱷᱟᱱ ᱛᱟᱦᱞᱮ ᱩᱱᱠᱩ ᱡᱟᱦᱟ ᱫᱚ ᱡᱟᱦᱟᱭ ᱪᱚᱞᱨᱮ ᱯᱟᱹᱛᱭᱟᱹᱣ ᱢᱮᱱᱟᱜ ᱛᱟᱠᱚᱣᱟ ᱚᱱᱠᱟᱱ ᱾ ᱦᱚᱲ ᱡᱩᱫᱤ ᱠᱚ ᱱᱚᱣᱟ- ᱥᱮᱢᱤᱱᱟᱨ ᱠᱚ ᱫᱚᱦᱚᱭ ᱢᱟ ᱥᱮ ᱠᱚᱨᱟᱣ ᱦᱚᱪᱚᱭ ᱢᱟᱠᱚ ᱟᱛᱩ ᱴᱚᱞᱟ ᱠᱚᱨᱮ ᱛᱟᱦᱚᱞᱮ ᱠᱷᱟᱱ ᱩᱱᱫᱚ ᱵᱩᱡᱷᱟᱹᱣ ᱫᱟᱲᱮᱭᱟᱜᱼᱟ ᱡᱮ ᱥᱟᱹᱨᱤ ᱫᱚ ᱥᱟᱹᱨᱤᱜᱮ ᱠᱟᱹᱴᱤᱡ ᱵᱟᱹᱲᱤᱡ ᱦᱳᱭᱳᱜ ᱠᱟᱱ ᱜᱮᱭᱟ᱾
ᱦᱮᱸ ᱦᱮᱸ ᱡᱟᱦᱟᱸ ᱫᱚ ᱮᱸᱰᱮ ᱠᱷᱟᱱ ᱫᱚ ᱱᱚᱣᱟ ᱦᱟᱸᱜ ᱵᱟᱠᱚ ᱠᱚᱨᱟᱣᱟ ᱟᱨᱠᱤ᱾
ᱦᱳᱭ ᱦᱳᱭ ᱜᱚᱝᱠᱮ ᱮᱠ ᱾
ᱦᱩᱸ
ᱫᱤᱱ ᱫᱤᱱᱜᱮ ᱟᱨᱠᱤ ᱧᱮᱞᱚᱜ ᱠᱟᱱᱟ ᱱᱚᱣᱟ ᱟᱨᱠᱤ ᱦᱚᱭᱛᱳ ᱫᱤᱱ ᱫᱤᱱᱛᱮ ᱱᱚᱣᱟ ᱤᱭᱟᱹ ᱪᱟᱞᱟᱜ ᱠᱟᱱᱟ ᱟᱨᱠᱤ ᱡᱟᱦᱟᱸ ᱫᱚ ᱾
ᱟᱹᱰᱤᱜᱮ ᱵᱟᱹᱲᱛᱤᱜ ᱠᱟᱱᱟ ᱟᱨᱠᱤ,
ᱦᱳᱭ ᱱᱚᱣᱟ ᱥᱟᱨ ᱱᱟᱜ ᱩᱱ ᱫᱚ ᱞᱟᱹᱭ ᱜᱟᱱᱚᱜᱼᱟ ᱡᱟᱦᱟᱸ ᱫᱚ, ᱟᱵᱚ ᱰᱟᱝᱨᱟ ᱠᱚᱠᱚ ᱤᱡ ᱛᱟᱦᱮᱸᱼᱟ ᱚᱱᱟ ᱜᱩᱨᱤᱡ ᱠᱚ ᱠᱷᱚᱛ ᱢᱟ ᱠᱷᱚᱛ ᱠᱚᱵᱚᱠ ᱜᱤᱰᱤ ᱴᱷᱮᱭᱟᱜ ᱩᱱ ᱥᱚᱢᱚᱭ ᱥᱟᱹᱨᱤ ᱫᱚ ᱥᱟᱹᱨᱤᱜᱮ ᱥᱟᱨ ᱨᱮᱱᱟᱜ ᱦᱟᱥᱟ ᱨᱮᱱᱟᱜ ᱫᱟᱲᱮ ᱦᱚᱸ ᱵᱷᱟᱜᱮ ᱛᱟᱦᱮᱸ ᱠᱟᱱ ᱛᱟᱭᱟ ᱟᱨ ᱯᱷᱚᱞᱚᱱ ᱦᱚᱸ ᱫᱚᱢᱮ ᱵᱷᱟᱜᱮ ᱮᱢ ᱛᱟᱦᱮᱸᱜᱼᱟ ᱢᱮᱱᱠᱷᱟᱱ ᱱᱮᱛᱟᱨ ᱫᱚ ᱚᱱᱠᱟ ᱵᱟᱭ ᱦᱩᱭᱩᱜ ᱠᱟᱱᱟ ᱵᱟᱝ-
ᱟᱨ ᱱᱤᱛᱚᱜ ᱫᱚ ᱡᱟᱦᱟᱸ ᱡᱮᱢᱚᱱ ᱱᱚᱣᱟ ᱦᱚᱸ ᱢᱤᱫᱴᱮᱱ ᱵᱟᱹᱲᱤᱡ ᱦᱳᱭᱳᱜ ᱠᱟᱱᱟ ᱡᱟᱦᱟᱸ ᱫᱚ ᱡᱮᱢᱚᱱ ᱡᱟᱦᱟᱸ ᱫᱚ ᱥᱤᱭ ᱫᱟᱵᱚᱱ ᱢᱤᱫᱴᱮᱱ ᱦᱟᱵᱟᱨ ᱞᱳᱴᱟᱨ ᱛᱮᱥᱮ ᱢᱮᱥᱤᱱ ᱱᱟᱜ ᱤᱧᱡᱤᱱ ᱱᱟᱜ ᱜᱟᱹᱰᱤ ᱛᱮᱵᱚᱱ ᱥᱤᱭ ᱫᱟ ᱡᱟᱦᱟᱸ ᱫᱚ ᱞᱟᱦᱟᱛᱮ ᱞᱮᱠᱟ᱾ ᱟᱫᱚ, ᱱᱚᱣᱟ ᱱᱟᱦᱮᱞ ᱠᱚᱛᱮ ᱫᱚ ᱵᱟᱵᱚᱱ ᱥᱤᱭᱟᱜᱼᱟ ᱥᱮ ᱛᱚ ᱰᱟᱝᱨᱤ ᱰᱟᱹᱟᱝᱨᱤ ᱠᱟᱲᱟ ᱟᱹᱥᱩᱞ ᱦᱚᱸᱵᱚᱱ ᱦᱚᱭᱛᱚ ᱵᱚᱱ ᱵᱚᱱᱫᱚ ᱠᱟᱜᱼᱟ᱾
ᱦᱳᱭ ᱦᱳᱭ᱾ ᱟᱫᱚ ᱜᱚᱢᱠᱮ ᱞᱟᱹᱭ ᱞᱮᱠᱷᱟᱱ ᱱᱚᱜ ᱚᱭ ᱞᱚᱴᱟ ᱛᱮᱵᱚ ᱥᱮᱭᱫᱟ ᱱᱚᱣᱟ ᱫᱚ ᱥᱩᱫᱷᱩ ᱪᱤᱛᱟᱱ ᱪᱤᱛᱟᱱ ᱜᱮ ᱦᱟᱥᱟ ᱥᱤ ᱠᱟᱱ ᱛᱟᱵᱚᱦᱟ ᱟᱨ ᱡᱟᱦᱟᱸ ᱱᱟᱦᱮᱞ ᱛᱮ ᱥᱤ ᱫᱚ ᱩᱱ ᱫᱚ ᱠᱟᱹᱴᱤᱡ ᱵᱷᱤᱛᱤᱨ ᱧᱚᱜ ᱩᱴᱠᱟᱹᱣ ᱠᱟᱛᱮᱜ ᱦᱟᱸᱥᱟ ᱨᱟᱠᱟᱵ ᱛᱟᱦᱮᱸᱜ-ᱟ᱾
ᱛᱮ ᱞᱟᱛᱟᱨ ᱧᱚᱜ ᱦᱮᱸᱥᱮ ᱵᱟᱝ?
ᱦᱳᱭ ᱦᱳᱭ ᱩᱱᱫᱚ ᱠᱟᱹᱴᱤᱡ ᱟᱵᱟᱨ ᱦᱟᱥᱟ ᱨᱮᱱᱟᱜ ᱫᱟᱲᱮ ᱦᱚᱸ ᱠᱟᱹᱴᱤᱡ ᱟᱹᱰᱤ ᱵᱟ ᱵᱟᱹᱲᱛᱤ ᱮᱠᱷᱟᱱ ᱱᱤᱛ ᱛᱟᱨ ᱫᱚ ᱥᱩᱰᱩ ᱪᱮᱛᱟᱱ ᱪᱮᱛᱟᱱ ᱜᱮ ᱤᱭᱟᱹᱜ ᱠᱟᱱᱟ᱾
ᱦᱚᱸ ᱦᱚᱸ᱾
ᱡᱟᱦᱟᱸ ᱫᱚ ᱜᱟᱪᱷᱤ ᱠᱚᱵᱚᱱ ᱨᱚᱦᱚᱭᱫᱟ ᱚᱱᱟ ᱜᱟᱪᱷᱤ ᱠᱚ ᱠᱟᱹᱴᱤᱡ ᱦᱟᱥᱟ ᱥᱟᱵ ᱛᱮ ᱠᱟᱹᱴᱤᱡ ᱡᱳᱨ ᱴᱟᱜ ᱵᱟᱭ ᱮᱢ ᱫᱟᱲᱮᱭᱟᱜ ᱠᱟᱱᱟ ᱚᱱᱟᱛᱮ ᱯᱷᱚᱞᱚᱱ ᱦᱚᱸ ᱠᱟᱹᱴᱤᱡ ᱠᱚᱢ ᱠᱚᱢ ᱜᱮ ᱦᱩᱭᱩᱜ ᱠᱟᱱ ᱛᱟᱵᱚᱣᱟ᱾
ᱮᱠᱫᱚᱢ ᱮᱠᱫᱚᱢ, ᱟᱹᱰᱤ, ᱚᱱᱟ ᱠᱟᱨᱚᱱ ᱛᱮᱦᱚᱸ ᱯᱚᱞᱚᱱ ᱦᱳᱭᱳᱜ ᱠᱟᱱᱟ ᱟᱨᱚ ᱦᱚᱸᱜᱼᱚᱭ ᱟᱫᱚ ᱯᱷᱚᱞᱚᱱ ᱵᱟᱝ ᱦᱳᱭᱳᱜ ᱠᱟᱱ ᱛᱟᱦᱮᱸ ᱟᱫᱚ ᱡᱳᱨ ᱦᱟᱱᱮ ᱤᱭᱟᱹ ᱵᱚᱱ ᱮᱢᱟᱜ ᱠᱟᱱᱟ ᱡᱟᱦᱟᱸ ᱫᱚ ᱥᱟᱨ ᱵᱚᱱ ᱮᱢᱟᱜ
ᱥᱟᱨ ᱵᱚ ᱮᱢᱟᱜ ᱠᱟᱱᱟ ᱦᱳᱭ ᱦᱳᱭ᱾
ᱟᱫᱚ ᱤᱱᱟᱹ ᱠᱷᱟᱹᱛᱤᱨ ᱛᱮ ᱟᱫᱚ ᱥᱟᱨ ᱮᱢᱟᱜ ᱠᱟᱱ ᱠᱷᱟᱹᱛᱤᱨ ᱛᱮᱦᱚᱸ ᱩᱸ ᱡᱮᱢᱚᱱ ᱟᱫᱚ ᱦᱚᱜ-ᱚ ᱱᱚᱝᱠᱟ ᱚᱱᱟ ᱡᱟᱦᱟᱸ ᱫᱚ ᱦᱟᱥᱟ ᱯᱟᱲᱟᱣᱚᱜ ᱠᱟᱱᱟ ᱥᱮ ᱢᱤᱫᱴᱮᱱ ᱡᱮᱢᱚᱱ ᱱᱮᱛᱟᱨ ᱜᱚᱝᱠᱮᱢ ᱧᱮᱞ ᱠᱟ ᱠᱚᱣᱟ ᱥᱮ ᱦᱟᱹᱠᱩ ᱥᱟᱵ ᱠᱚᱢ ᱪᱟᱞᱟᱣ ᱠᱟᱱᱟ ᱠᱷᱮᱛ ᱨᱮ?
ᱦᱮᱸ ᱜᱚᱝᱠᱮ ᱪᱟᱞᱟᱣ ᱦᱩᱭ ᱠᱟᱱᱟ ᱪᱟᱞᱟᱣ ᱫᱚ ᱾
ᱟᱪᱪᱷᱟ, ᱱᱮᱛᱟᱨ ᱠᱚ ᱧᱟᱢᱚᱜ ᱠᱟᱱᱟ ᱠᱤ?
ᱵᱟᱝ ᱜᱚᱝᱠᱮ ᱚᱱᱠᱟ ᱫᱚ ᱵᱟᱠᱚ ᱧᱟᱢᱚᱜ ᱠᱟᱱᱟ᱾
ᱡᱮᱢᱚᱱ ᱩᱱᱠᱩ ᱦᱚᱸ ᱡᱮᱢᱚᱱ ᱚᱱᱟ ᱵᱟᱠᱚ ᱫᱟᱲᱮᱭᱟᱜ ᱠᱟᱱᱟ ᱥᱟᱦᱟᱣ ᱡᱟᱦᱟᱸ ᱩᱱᱟᱹᱜ ᱥᱟᱨ ᱮᱢ ᱠᱟᱛᱮᱫ ᱩᱱᱠᱩ ᱦᱚᱸᱠᱚ ᱾ ᱚᱱᱟ ᱡᱟᱭᱜᱟ ᱨᱮ ᱡᱮᱢᱚᱱ ᱱᱤᱛᱚᱜ ᱞᱟᱦᱟᱛᱮ ᱞᱮᱠᱟ ᱡᱮᱢᱚᱱ ᱞᱮᱸᱰᱮᱛ ᱠᱚ ᱛᱟᱦᱮᱸ ᱠᱟᱱᱟ ᱞᱮᱸᱰᱮᱛ ᱡᱟᱦᱟᱸ ᱠᱷᱮᱛ ᱨᱮᱠᱚ ᱛᱟᱦᱮᱱᱟ᱾ ᱛᱚ ᱚᱱᱟ ᱠᱷᱮᱛ ᱨᱮᱱᱟᱜ ᱦᱳᱲᱳ ᱫᱚ ᱟᱹᱰᱤ ᱡᱟᱹᱥᱛᱤ ᱦᱳᱭᱳᱜᱼᱟ ᱟᱨᱠᱤ ᱡᱟᱦᱟᱸ ᱫᱚᱠᱚ ᱞᱟᱹᱭᱟ
ᱦᱳᱭ ᱜᱚᱝᱠᱮ ᱮᱠᱫᱚᱢ ᱩᱱᱠᱩ ᱫᱚ ᱞᱟᱹᱭ ᱞᱮᱠᱷᱟᱱ ᱜᱚᱝᱠᱮ ᱩᱱᱠᱩ ᱢᱤᱫᱴᱟᱝ ᱱᱚᱝᱠᱟ ᱤᱭᱟᱹ ᱞᱮᱠᱟ ᱠᱚ ᱠᱟᱹᱢᱤ ᱠᱟᱱᱟ ᱠᱚ, ᱦᱟᱥᱟ, ᱦᱟᱥᱟ ᱨᱮᱱ ᱫᱟᱲᱮᱭᱟᱱ ᱦᱚᱲ ᱫᱚ ᱦᱩᱭᱩᱜ ᱠᱟᱱᱟ ᱠᱚ ᱞᱮᱸᱰᱡ ᱞᱟᱹᱭ ᱜᱟᱱᱚᱜ-ᱟ ᱩᱱᱠᱩ ᱦᱟᱥᱟ ᱥᱟᱶ ᱡᱚᱜᱟᱣ ᱫᱚᱦᱚᱭ ᱴᱷᱮᱜ ᱟᱠ ᱠᱚ ᱵᱷᱩᱛ ᱠᱷᱮᱛ ᱨᱮ
ᱦᱮᱸ ᱦᱮᱸ ᱦᱮᱸ
ᱠᱷᱟᱱ ᱱᱩᱠᱩ ᱞᱮᱸᱰᱮᱡ ᱦᱚᱸ ᱱᱮᱛᱟᱨ ᱵᱟᱠᱚ ᱧᱟᱢᱚᱜ ᱠᱟᱱᱟ ᱜᱚᱝᱠᱮ ᱮᱠᱫᱚᱢ ᱵᱩᱫᱽ ᱠᱷᱮᱛ ᱨᱮ
ᱦᱚᱸ
ᱱᱚᱜ ᱚᱭ ᱡᱟᱦᱟᱸᱫᱚ ᱱᱚᱜᱼᱚᱭ ᱟᱵᱚ ᱥᱟᱨ ᱵᱚ ᱮᱢᱮᱫᱟ ᱩᱱᱠᱩ ᱩᱱᱠᱩ ᱚᱨᱥᱚᱝ ᱯᱟᱲᱟᱣ ᱟᱠᱚ ᱠᱟᱱᱟ ᱵᱟᱝ ᱦᱚᱲᱢᱚ ᱡᱤᱣᱤ ᱨᱮ ᱟᱫᱚ ᱵᱟᱠᱚ ᱵᱟᱧᱪᱟᱣ ᱵᱟᱠᱚ ᱛᱟᱦᱮᱱ ᱠᱟᱱᱟ
ᱦᱳᱭ ᱦᱳᱭ ᱦᱳᱭ ᱮᱠᱫᱚᱢ ᱮᱠᱫᱚᱢ ᱵᱟᱧᱪᱟᱣ ᱵᱟᱠᱚ ᱛᱟᱦᱮᱸ ᱫᱟᱲᱮᱭᱟᱜ ᱠᱟᱱᱟ ᱡᱟᱦᱟᱸ ᱫᱚ ᱢᱟᱱᱮ ᱤᱭᱟᱹ ᱜᱚᱫᱚᱜ ᱠᱟᱱᱟ ᱠᱚ ᱚᱱᱟ ᱡᱟᱭᱜᱟ ᱨᱮ ᱵᱟᱠᱚ ᱛᱟᱦᱮᱸ ᱠᱟᱱᱟ ᱚᱱᱟ ᱦᱟᱥᱟ ᱨᱮ ᱵᱟᱠᱚ ᱛᱟᱦᱮᱸ ᱫᱟᱲᱮᱭᱟᱜ ᱠᱟᱱᱟ
ᱦᱳᱭ ᱦᱳᱭ ᱟᱨ ᱩᱱᱠᱩ ᱠᱚ ᱛᱟᱦᱮᱸ ᱞᱮᱠᱷᱟᱱ ᱛᱟᱯᱚᱱ ᱦᱟᱥᱟ ᱨᱮᱱᱟᱜ ᱦᱚᱸ ᱠᱟᱹᱴᱤᱡ ᱜᱚᱝᱠᱮ ᱡᱳᱨ ᱧᱟᱢᱚᱜ-ᱟ
ᱢᱟᱱᱮ ᱩᱱᱠᱩ ᱫᱚ ᱡᱮᱢᱚᱱ ᱡᱟᱦᱟᱸ ᱫᱚ ᱢᱤᱫᱴᱮᱱ ᱱᱚᱣᱟ ᱦᱚᱸᱠᱚ ᱠᱟᱹᱢᱤ ᱠᱟᱱᱟ᱾ ᱚᱱᱟ ᱞᱟᱛᱟᱨ ᱨᱮᱱᱟᱜ ᱦᱟᱥᱟ ᱢᱟᱱᱮ ᱪᱮᱛᱟᱱ ᱠᱚ ᱨᱟᱠᱟᱵ ᱮᱫᱟ᱾ ᱛᱚ ᱢᱟᱱᱮ ᱦᱟᱥᱟ ᱠᱚ ᱯᱟᱞᱴᱟᱣ ᱯᱟᱞᱴᱤᱭᱮᱫᱟ ᱦᱮᱸᱥᱮ ᱵᱟᱝ ᱦᱳᱭ ᱛᱟᱦᱚᱞᱮ ᱠᱷᱟᱱ ᱡᱩᱫᱤ ᱯᱟᱞᱴᱟᱣ ᱯᱟᱞᱴᱤ ᱞᱮᱠᱷᱟᱱ ᱫᱚ ᱢᱤᱫᱴᱮᱱ ᱡᱟᱦᱟᱱᱟᱜ ᱜᱮ ᱚᱱᱮ ᱡᱟᱦᱟᱱᱟᱜ ᱜᱮ ᱯᱤᱴᱷᱟᱹ ᱡᱮᱢᱚᱱ ᱡᱩᱫᱤᱢ ᱥᱮᱫ ᱛᱮᱢ ᱤᱭᱟᱹ ᱮᱢ ᱠᱮᱫᱟ ᱛᱚ ᱚᱱᱟ ᱫᱷᱟᱨᱮ ᱡᱩᱫᱤ ᱵᱟᱢ ᱯᱟᱞᱴᱟᱣᱟ ᱚᱱᱟ ᱫᱷᱟᱨᱮ ᱫᱚ ᱵᱟᱝ ᱤᱥᱤᱱᱚᱜᱼᱟ
ᱵᱟᱝ ᱤᱥᱤᱱᱟ ᱦᱳᱭ ᱮᱠᱫᱚᱢ ᱩᱱᱠᱩ ᱞᱮᱸᱰᱮ ᱦᱚᱸ ᱚᱱᱠᱟᱠᱚ ᱠᱟᱹᱢᱤ ᱠᱟᱱᱟ
ᱡᱟᱦᱟᱸ ᱫᱚ ᱟᱵᱚᱣᱟᱜ ᱟᱵᱟᱫᱽ ᱨᱮᱜᱮ ᱠᱤᱱᱛᱩ ᱱᱤᱛᱚᱜ ᱥᱟᱨ ᱯᱚᱨᱤᱢᱟᱱ ᱡᱟᱹᱥᱛᱤ ᱵᱚᱱ ᱮᱢᱟᱜ ᱠᱟᱱᱟ ᱛᱚ ᱤᱱᱟᱹ ᱠᱟᱨᱚᱱ ᱛᱮ ᱩᱱᱠᱩ ᱵᱟᱠᱚ ᱛᱟᱦᱮᱱ ᱠᱟᱱᱟ ᱥᱮ ᱵᱟᱹᱱᱩᱜ ᱠᱚᱣᱟ ᱟᱨᱠᱤ
ᱦᱳᱭ
ᱟᱨ ᱠᱷᱮᱛ ᱠᱚᱨᱮ ᱱᱤᱛᱚᱜ ᱡᱮᱢᱚᱱ ᱩᱱᱟᱹᱜ ᱠᱷᱮᱛ ᱠᱚᱨᱮ ᱱᱤᱛᱳ ᱮᱢᱚᱱ ᱡᱷᱟᱹᱞᱤ ᱠᱚᱦᱚᱸ ᱵᱟᱵᱚᱱ ᱮᱰᱟᱣ ᱵᱟᱲᱟᱭᱮᱫᱼᱟ ᱡᱟᱦᱟᱸ ᱫᱚ ᱚᱱᱟ ᱛᱮᱵᱚᱱ ᱥᱟᱵ ᱠᱚᱣᱟ
ᱦᱳᱭ
ᱡᱟᱦᱟᱸ ᱛᱮᱫᱚ ᱡᱮᱢᱚᱱ ᱦᱟᱹᱠᱩ ᱜᱮ ᱵᱟᱹᱱᱩᱜ ᱠᱚᱣᱟ ᱮᱠᱫᱚᱢ ᱞᱟᱹᱭ ᱜᱟᱱᱚᱜ-ᱟ
ᱦᱮᱸ ᱮᱠᱫᱚᱢ ᱟᱫᱚ ᱱᱚᱜᱼᱚᱭ ᱥᱟᱨ ᱠᱚ ᱠᱷᱟᱹᱛᱤᱨ ᱜᱮ ᱩᱱ ᱦᱟᱹᱠᱩ ᱠᱚᱦᱚᱸ ᱠᱚ ᱜᱚᱡ ᱪᱟᱵᱟᱜ ᱠᱟᱱᱟ ᱵᱚᱱ ᱜᱚᱢᱠᱮ ᱵᱟᱨᱛᱤ ᱵᱟᱨᱛᱤ ᱥᱟᱨ ᱮᱢ ᱦᱩᱭᱩᱜ ᱠᱟᱱᱟ ᱵᱟᱝ ᱠᱷᱮᱛᱨᱮ ᱟᱫᱚ ᱩᱱᱠᱩ ᱦᱚᱸ ᱵᱟᱠᱚ ᱧᱟᱢᱚᱜ ᱠᱟᱱᱟ ᱵᱟᱝ ᱞᱟᱦᱟ ᱛᱮᱫᱚ ᱮᱠᱫᱚᱢ ᱫᱚᱢᱮ ᱠᱚ ᱧᱟᱢᱚᱜ ᱛᱟᱦᱮᱸᱜᱼᱟ
ᱦᱮᱸ ᱦᱮᱸ ᱦᱮᱸ ᱦᱮᱸ ᱮᱠᱫᱚᱢ ᱟᱫᱚ ᱞᱟᱦᱟ ᱫᱚ ᱟᱹᱰᱤ ᱡᱟᱹᱥᱛᱤ ᱜᱮ ᱧᱟᱢᱚᱜ ᱛᱟᱦᱮᱸᱱᱟ ᱱᱤᱛᱚᱜ ᱫᱚ ᱠᱤᱱᱛᱩ ᱵᱟᱠᱚ ᱧᱟᱢᱚᱜ ᱠᱟᱱᱟ
ᱮᱠᱫᱚᱢ ᱟᱞᱮᱥᱮᱫ ᱦᱚᱸ ᱱᱚᱛᱮ ᱫᱚᱢᱮ ᱠᱚ ᱧᱟᱢᱚᱜ ᱛᱟᱦᱮᱸᱜᱼᱟ ᱮᱠᱫᱚᱢ ᱡᱚᱞᱟ ᱠᱷᱮᱛ ᱠᱚᱨᱮ